ᱡᱚᱦᱟᱨ ᱜᱮ᱾
ᱦᱮᱸ ᱡᱚᱦᱟᱨ ᱜᱮ ᱡᱚᱦᱟᱨ
ᱦᱚᱸᱭ᱾ ᱛᱟᱦᱞᱮ ᱪᱮᱜ ᱵᱮᱱ ᱪᱤᱠᱟᱹᱭ ᱫᱟ ᱱᱤᱛᱳᱜ ᱫᱚ?
ᱪᱤᱠᱟᱹ ᱦᱚᱸ ᱵᱟᱝ, ᱱᱚᱸᱜᱼᱚᱭ ᱡᱚᱢ ᱵᱟᱲᱟ ᱠᱟᱛᱮᱫ ᱫᱩᱲᱩᱵ ᱦᱩᱭ ᱠᱟᱱᱟ᱾
ᱚᱸᱻ
ᱟᱹᱵᱤᱱ ᱪᱮᱫ ᱵᱤᱱ ᱪᱤᱠᱟᱹᱭᱮᱫᱟ?
ᱟᱹᱞᱤᱧ ᱦᱚᱸᱞᱤᱧ ᱡᱚᱢ ᱠᱮᱫᱟ ᱱᱤᱛᱳᱜ᱾ ᱛᱟᱯᱚᱨ ᱚᱲᱟᱜ ᱨᱮᱫᱚ ᱫᱚᱢᱮ ᱜᱚᱲᱚᱢ ᱠᱟᱱᱟ ᱛᱚ᱾ ᱚᱱᱟ ᱞᱟᱹᱜᱤᱫ ᱵᱟᱨᱦᱮ ᱥᱮᱫ ᱞᱤᱧ ᱫᱩᱲᱩᱵ ᱠᱟᱱᱟ᱾
ᱟᱞᱮ ᱦᱚᱸ ᱱᱚᱛᱮ ᱜᱚᱨᱚᱢ ᱠᱟᱱ ᱜᱮᱭᱟ, ᱟᱫᱚ -ᱼ
ᱚᱸᱻ᱾
ᱫᱚᱢᱮ ᱥᱤᱛᱩᱝ ᱠᱟᱱᱟ ᱛᱚ, ᱪᱮᱫ ᱠᱟ ᱟᱹᱵᱤᱱ ᱥᱮᱫ ᱪᱮᱫ ᱠᱟᱭ ᱥᱤᱛᱩᱝ ᱞᱟᱜᱼᱟ ᱚᱱᱛᱮ?
ᱦᱮᱸ ᱱᱚᱛᱮ ᱦᱚᱸ ᱵᱷᱟᱹᱜᱤ ᱜᱮ ᱥᱤᱛᱩᱝ ᱞᱮᱫᱟᱭ, ᱟᱹᱰᱤ ᱡᱟᱹᱥᱛᱤ ᱜᱮ᱾ ᱛᱚ ᱚᱱᱟ ᱛᱟᱞᱟᱨᱮ ᱟᱨᱚᱭ ᱰᱩᱸᱰᱨᱩᱜ ᱞᱮᱫ ᱛᱟᱦᱮᱱᱟᱭ ᱨᱤᱢᱤᱞ ᱞᱮᱫ ᱛᱟᱦᱮᱱᱟᱭ᱾ ᱫᱟᱜ ᱫᱚ ᱵᱟᱝ ᱦᱮᱡ ᱞᱮᱱᱟ ᱚᱱᱟ ᱠᱷᱟᱹᱛᱤᱨ ᱛᱮ ᱛᱮᱜᱮ ᱫᱚᱢᱮ ᱜᱚᱨᱚᱢ ᱠᱟᱱᱟ᱾
ᱟᱞᱮ ᱥᱮᱫ ᱦᱚᱸ ᱚᱱᱠᱟᱜᱮ ᱠᱤᱪᱷᱩ ᱫᱤᱱ ᱞᱟᱦᱟ ᱫᱚᱢᱮ ᱫᱟᱜ ᱵᱟᱲᱟ ᱠᱮᱫᱟᱭ᱾ ᱡᱟᱹᱯᱩᱫ ᱵᱟᱲᱟ ᱠᱮᱫᱟᱭ ᱫᱤᱭᱮ ᱦᱚᱞᱟ ᱢᱟᱫᱷᱮᱨ ᱠᱷᱚᱱ ᱫᱚᱢᱮ ᱥᱤᱛᱩᱝ ᱫᱟᱭ᱾
ᱚᱻ
ᱟᱫᱚ ᱛᱟᱦᱚᱞᱮ ᱜᱚᱨᱚᱢ ᱫᱚ ᱵᱩᱡᱷᱟᱹᱜ ᱠᱟᱱ ᱜᱮᱭᱟ᱾
ᱛᱟᱦᱚᱞᱮ ᱪᱮᱫ ᱫᱤᱭᱮ ᱫᱟᱠᱟ ᱵᱤᱱ ᱡᱚᱢ ᱠᱮᱫᱟ ᱛᱮᱦᱮᱧ ᱪᱮᱫ ᱠᱚ ᱩᱛᱩ
ᱩᱛᱩ ᱫᱚ ᱩᱛᱩ ᱦᱩᱭ ᱞᱮᱱᱟ ᱟᱹᱞᱩ ᱟᱨ ᱰᱷᱮᱲᱚᱥ᱾
ᱚᱻ
ᱨᱟᱥᱮ ᱟᱨ ᱵᱮᱞᱮ ᱵᱷᱟᱹᱡᱤ ᱛᱟᱦᱮᱸ ᱠᱟᱱᱟ᱾
ᱚᱻ
ᱟᱵᱤᱱ ᱫᱚ?
ᱟᱹᱞᱤᱧ ᱦᱚᱞᱤᱧ ᱡᱚᱢ ᱠᱮᱫᱟ ᱛᱮᱦᱮᱧ ᱫᱚ ᱡᱤᱞ ᱠᱚ ᱩᱛᱩ ᱞᱮᱫ ᱛᱟᱞᱮᱭᱟ ᱛᱚ᱾
ᱚᱻ ᱪᱮᱫ ᱡᱮᱞ ᱥᱤᱢ ᱡᱮᱞ?
ᱦᱳᱭ ᱥᱤᱢ ᱡᱤᱞ ᱜᱮ᱾
ᱚᱱᱛᱮ ᱟᱹᱵᱤᱱ ᱚᱱᱛᱮ ᱤᱭᱟᱹ ᱛᱤᱱᱟᱹᱜ ᱠᱟᱛᱮ ᱪᱟᱞᱟᱜ ᱠᱟᱱᱟ ᱠᱮᱡᱤ ᱥᱤᱢ ᱡᱤᱞ?
ᱥᱤᱢ ᱡᱤᱞ ᱫᱩᱥᱚ ᱴᱟᱠᱟ ᱠᱤᱞᱳ ᱰᱮᱲᱥᱚ ᱴᱟᱠᱟ ᱜᱚᱴᱟ ᱨᱮᱫᱚ᱾
ᱟᱞᱤᱧ ᱥᱮᱫ ᱦᱚᱸ ᱚᱱᱠᱟ ᱜᱮ ᱟᱵᱮᱱ ᱥᱮᱫ ᱞᱮᱠᱟ ᱜᱮ ᱟᱫᱚ ᱵᱟᱜᱤ ᱜᱮ ᱛᱟᱦᱚᱞᱮ᱾
ᱦᱳᱭ,
ᱛᱟᱦᱚᱞᱮ ᱚᱲᱟᱜ ᱦᱚᱲ ᱠᱚᱫᱚ ᱠᱚ ᱠᱤᱫᱩᱵ ᱵᱟᱲᱟᱭᱱᱟ ᱥᱮ ᱵᱟᱝ?
ᱦᱳᱭ ᱡᱚᱛᱚ ᱜᱮᱠᱚ ᱠᱤᱫᱩᱵ ᱵᱟᱲᱟᱭᱮᱱᱟ᱾ ᱠᱤᱫᱩᱜ ᱵᱟᱲᱟ ᱠᱟᱛᱮᱫ ᱩᱱᱠᱩ ᱩᱱᱠᱩ ᱫᱚ ᱚᱲᱟᱜ ᱠᱚᱨᱮ ᱢᱮᱱᱟᱜ ᱠᱚᱣᱟ ᱟᱹᱞᱤᱧ ᱫᱚ ᱵᱟᱨᱦᱮ ᱥᱮᱫ ᱞᱤᱧ ᱫᱩᱲᱩᱵ ᱠᱟᱱᱟ᱾
ᱚᱻ
ᱪᱮᱫ ᱠᱚᱵᱤᱱ ᱪᱤᱠᱟᱹᱭ ᱜᱮᱛᱮ ᱟᱹᱵᱤᱱ ᱫᱚ?
ᱪᱮᱫ ᱵᱤᱱ ᱢᱮᱱᱫᱟ?
ᱫᱟᱹᱧ ᱟᱯᱮ ᱫᱚ ᱛᱟᱦᱚᱞᱮ ᱪᱮᱫ ᱠᱚ ᱯᱮ ᱪᱤᱠᱟᱹᱭ ᱜᱮ ᱛᱮ?
ᱪᱤᱠᱟᱹ ᱦᱚᱸ ᱵᱟᱝ ᱚᱲᱟᱜ ᱠᱚᱨᱮ ᱜᱮᱞᱤᱧ ᱛᱟᱦᱮᱱ ᱜᱮᱭᱟ᱾ ᱛᱟᱯᱚᱨ ᱱᱤᱛᱚᱜ ᱫᱚ ᱵᱟᱹᱞᱤᱧ ᱪᱟᱞᱟᱣ ᱟᱠᱟᱱᱟ ᱠᱟᱹᱢᱤ ᱠᱚᱞᱤᱧ ᱪᱟᱞᱟᱜ ᱜᱮᱭᱟ ᱛᱚ᱾ ᱵᱟᱭᱨᱮ ᱠᱚ,
ᱵᱟᱦᱨᱮ ᱠᱚᱵᱮᱱ ᱪᱟᱞᱟᱜ ᱜᱮᱭᱟ?
ᱦᱳᱭ, ᱛᱩᱝ ᱫᱤᱱ ᱠᱷᱟᱹᱛᱤᱨ ᱚᱱᱟ ᱠᱷᱟᱹᱛᱤᱨ ᱵᱟᱞᱤᱧ ᱪᱟᱞᱟᱣ ᱠᱟᱱᱟ ᱵᱟᱭᱨᱮ ᱥᱮᱫ ᱾
ᱟᱨ ᱛᱟᱞᱦᱮ ᱯᱟᱲᱦᱟᱣ ᱠᱚᱫᱚ ᱛᱤᱱᱟᱹᱜᱴᱟ ᱵᱤᱱ ᱯᱟᱲᱦᱟᱣ ᱠᱟᱱ?
ᱦᱮᱸ ᱯᱟᱲᱦᱟᱣ ᱟᱠᱟᱱᱟᱞᱤᱧ ᱢᱟᱫᱽᱫᱷᱚᱢᱤᱠ ᱯᱷᱮᱞ ᱾
ᱚ,
ᱤᱭᱟᱹ ᱟᱫᱚ ᱟᱵᱤᱱ ᱛᱮᱜᱮ ᱵᱤᱱ ᱵᱷᱟᱹᱜᱤᱭ ᱠᱟᱫᱟ ᱥᱮ ᱡᱟᱦᱟᱱᱟᱜ
ᱦᱮᱸ ᱟᱫᱚ ᱚᱱᱮ ᱯᱚᱨᱤᱠᱠᱷᱟ ᱜᱮᱞᱤᱧ ᱮᱢ ᱞᱮᱫᱟ ᱟᱫᱚ ᱵᱟᱹᱞᱤᱧ ᱯᱟᱥ ᱫᱟᱲᱮᱭᱟᱫᱟ ᱟᱫᱚ ᱦᱟᱸᱜ ᱜᱮ ᱟᱫᱚ ᱫᱚᱥᱟᱨ ᱜᱟᱨ ᱫᱚ ᱵᱟᱞᱤᱧ ᱮᱢ ᱞᱮᱫᱟ ᱟᱫᱚ ᱞᱤᱧ ᱵᱟᱜᱤ ᱩᱛᱟᱹᱨ ᱠᱤᱫᱟ ᱾
ᱠᱟᱹᱢᱤ ᱵᱤᱱ ᱪᱟᱞᱟᱜ ᱠᱟᱱᱟ ᱛᱟᱞᱦᱮ ᱵᱟᱭᱨᱮ ᱵᱟᱝ?
ᱦᱳ, ᱦᱳᱭ ᱮᱱ, ᱟᱵᱮᱱ ᱜᱮ ᱛᱤᱱᱟᱹᱜᱴᱟ ᱵᱮᱱ ᱯᱟᱲᱦᱟᱣ ᱠᱟᱱᱟ ᱠᱟᱹᱴᱤᱡ ᱡᱩᱫᱤ ᱵᱮᱱ ᱞᱟᱹᱭ ᱟᱹᱞᱤᱧ ᱠᱮᱭᱟ?
ᱟᱹᱞᱤᱧ ᱦᱚᱸ ᱮᱭᱤᱪ ᱮᱥ ᱮᱢ ᱮᱭᱤᱪ ᱮᱥ ᱞᱤᱧ ᱮᱢ ᱟᱠᱟᱫᱟ ᱮᱭᱤᱪ ᱮᱥ ᱮᱢ ᱠᱟᱛᱮ ᱜᱮ ᱟᱫᱚ ᱦᱚᱜᱼᱚᱭ ᱫᱩᱲᱩᱵ ᱜᱮ ᱢᱮᱱᱟᱜ ᱞᱤᱧᱟ ᱾
ᱚᱻ
ᱚᱲᱟᱜ ᱠᱚᱨᱮ ᱜᱮ ᱠᱟᱹᱢᱤ ᱵᱟᱲᱟ ᱦᱩᱭᱩᱜ ᱠᱟᱱᱟ ᱾
ᱦᱚᱸᱻ ᱟᱫᱚ ᱦᱩᱸ ᱵᱟᱵᱮᱱ ᱯᱟᱲᱦᱟᱜ ᱠᱟᱱᱛᱮ ᱟᱫᱚ?
ᱟᱫᱚ ᱵᱟᱝ ᱵᱟ ᱵᱟᱞᱤᱧ ᱯᱟᱲᱦᱟᱜ ᱠᱟᱱᱟ ᱾
ᱚᱻ
ᱮᱭᱤᱪ ᱮᱥ ᱮᱢ ᱠᱟᱛᱮ ᱜᱮ ᱟᱫᱚ ᱴᱤᱡ ᱯᱚᱨᱤᱥ ᱤᱭᱟᱹ ᱞᱮᱱᱟ ᱾
ᱛᱟᱞᱮ ᱩᱱ ᱠᱷᱚᱱ ᱟᱫᱚ ᱵᱟᱝ ᱯᱟᱲᱦᱟᱣ ᱦᱩᱭᱩᱜ ᱠᱟᱱᱟ ᱾
ᱚᱻ
ᱛᱟᱛᱮ,
ᱛᱟᱦᱞᱮ ᱞᱤᱧ ᱢᱮᱱᱫᱟ ᱦᱮᱸ ᱞᱟᱹᱭ ᱵᱤᱱ?
ᱟᱹᱵᱤᱱ ᱫᱚ ᱠᱟᱨ ᱥᱮᱫ ᱛᱟᱵᱮᱱ ᱚᱲᱟᱜ?
ᱟᱹᱞᱤᱧᱟᱜ ᱚᱲᱟᱜ ᱫᱚ ᱦᱩᱭᱩᱜ ᱠᱟᱱᱟ ᱱᱚᱜᱼᱚ ᱱᱟ ᱤᱭᱟᱹ ᱤᱭᱟᱹ ᱵᱤᱱ ᱟᱸᱡᱚᱢ ᱠᱟᱫᱟ ᱡᱷᱤᱞᱤᱢᱤᱞᱤ ᱥᱮᱫ ᱚᱱᱟ ᱥᱟᱭᱤᱰ ᱾
ᱚ ᱡᱷᱤᱞᱤᱢᱤᱞᱤ ᱦᱚᱸ ᱚᱱᱛᱮ ᱵᱟᱸᱫᱣᱟᱱ ᱥᱮᱫ ᱵᱟᱝ? ᱚᱱᱟ ᱛᱚ ᱦᱟᱱᱮ ᱤᱭᱟᱹ ᱡᱟᱯᱟᱜ ᱯᱟᱲᱟᱜ ᱠᱟᱱᱟ ᱥᱮ ᱡᱷᱟᱨᱠᱷᱚᱸᱱᱰ ᱡᱟᱯᱟᱜ?
ᱦᱳᱭ ᱡᱷᱟᱨᱠᱷᱚᱸᱱᱰ ᱡᱟᱯᱟᱜ ᱜᱮ ᱾
ᱦᱮᱸ, ᱟᱹᱰᱤ ᱥᱟᱺᱜᱤᱧ ᱨᱮ ᱛᱟᱵᱤᱱ ᱚᱲᱟᱜ ᱾
ᱦᱳᱭ ᱥᱟᱺᱜᱤᱧ ᱨᱮ ᱥᱟᱺᱜᱤᱧ ᱨᱮᱜᱮ ᱾ ᱟᱵᱤᱱᱟᱜ ᱫᱚ ᱛᱟᱦᱚᱞᱮ ᱛᱤᱱᱟᱹᱜ ᱡᱷᱟᱹᱞ ᱨᱮ?
ᱟᱹᱞᱤᱧ ᱥᱮᱫ ᱫᱚ ᱱᱚᱜᱼᱚᱭ ᱤᱭᱟᱹ ᱵᱤᱱ ᱟᱸᱡᱚᱢ ᱠᱟᱫᱟ? ᱛᱟᱨᱠᱮᱥᱥᱚᱨ ᱟᱨᱟᱢᱵᱟᱜᱽ ᱾
ᱚᱻ ᱦᱮᱸ ᱟᱸᱡᱚᱢ ᱫᱚᱞᱤᱧ ᱟᱸᱡᱚᱢ ᱠᱟᱫᱟ, ᱪᱟᱞᱟᱣ ᱫᱚ ᱵᱟᱹᱞᱤᱧ ᱪᱟᱞᱟᱣ ᱵᱟᱲᱟ ᱠᱟᱱᱟ ᱛᱚ᱾
ᱦᱳᱭ ᱚᱱᱛᱮ ᱨᱮ, ᱢᱟᱱᱮ ᱚᱱᱟ ᱢᱟᱡᱷᱟ ᱢᱟᱡᱷᱮ ᱨᱮ ᱛᱟᱞᱤᱧ᱾
ᱚᱸᱻ
ᱞᱟᱹᱭ ᱵᱤᱱ ᱢᱟ᱾
ᱚᱱᱟ ᱥᱟᱱᱛᱟᱲᱤ ᱤᱭᱟᱹ ᱱᱤᱭᱮ ᱞᱟᱝ ᱠᱟᱹᱴᱤᱡ ᱞᱟᱝ ᱜᱟᱞᱢᱟᱨᱟᱣ ᱞᱮᱠᱷᱟᱡ ᱛᱚ ᱱᱟᱯᱟᱭ ᱠᱚᱜ ᱜᱮᱭᱟ᱾
ᱦᱮᱸ, ᱪᱮᱫ ᱱᱤᱭᱮᱹ ᱞᱟᱹᱭ ᱵᱤᱱ ᱢᱟ ᱢᱮ
ᱚᱱᱟ ᱯᱳᱜᱨᱟᱢ ᱠᱚ ᱦᱩᱭᱩᱜ ᱠᱟᱱ ᱫᱚ ᱟᱵᱚᱣᱟᱜ, ᱫᱚᱢᱮ ᱱᱟᱭᱤᱴ ᱱᱟ
ᱦᱮᱸ, ᱚᱱᱟ ᱦᱚᱸ ᱢᱤᱫᱴᱮᱱ ᱱᱟᱯᱟᱭ ᱠᱟᱛᱷᱟ ᱠᱟᱱ ᱜᱮᱭᱟ᱾
ᱦᱮᱸ᱾
ᱯᱳᱜᱨᱟᱢ
ᱮᱠᱪᱩᱭᱮᱞᱤ ᱱᱟᱭᱤᱴ ᱫᱚ ᱵᱟᱝ ᱴᱷᱤᱠᱟ, ᱠᱤᱱᱛᱩ ᱟᱵᱚ ᱡᱮᱠᱚ ᱠᱚᱨᱟᱣ ᱦᱚᱪᱚᱭᱮᱫᱟ ᱦᱚᱲ᱾
ᱦᱮᱸ᱾
ᱚᱱᱟ ᱫᱚ ᱵᱷᱟᱜᱮ ᱫᱚ ᱵᱟᱝ ᱦᱩᱭᱩᱜ ᱠᱟᱱᱟ ᱢᱟᱱᱮ
ᱦᱚᱸ᱾
ᱟᱹᱵᱤᱱ
ᱟᱵᱤᱱᱟᱜ ᱵᱩᱡᱽ ᱛᱮ ᱞᱟᱹᱭ ᱞᱮᱵᱤᱱ, ᱛᱟᱨᱯᱚᱨᱮ ᱟᱹᱞᱤᱧ ᱞᱤᱧ ᱞᱟᱹᱭ ᱟᱵᱤᱱ ᱠᱟᱱᱟ᱾
ᱟᱹᱞᱤᱧᱟᱜ ᱵᱩᱡᱽ ᱛᱮᱫᱚ ᱱᱚᱶᱟ ᱫᱚ ᱠᱚᱨᱟᱣ ᱫᱚ ᱵᱟᱝ ᱩᱪᱤᱛ ᱜᱮ ᱠᱟᱱᱟ, ᱪᱮᱫᱟᱜ ᱥᱮ ᱟᱵᱚ ᱨᱮᱱ ᱡᱟᱦᱟᱸᱭ ᱢᱟᱹᱭ ᱵᱟᱹᱵᱩ ᱛᱟᱠᱚ ᱠᱚ ᱢᱮᱱᱟᱜ ᱠᱚᱣᱟ ᱱᱤᱛᱚᱜ ᱾
ᱦᱩᱸ᱾
ᱩᱱᱠᱩ ᱫᱟᱬᱟᱱ ᱠᱟᱱᱟ ᱠᱚ ᱦᱟᱱᱛᱮ ᱱᱟᱛᱮ, ᱛᱟᱨᱯᱚᱨᱮ ᱦᱩᱭᱩᱜ ᱠᱟᱱᱟ ᱫᱚᱢᱮ ᱚᱱᱟ ᱞᱚᱥᱚᱫ ᱠᱚᱨᱮ ᱚᱱᱮ ᱫᱷᱩᱲᱤ ᱠᱚᱨᱮ ᱫᱚᱢᱮ ᱠᱚ ᱮᱱᱮᱡ ᱠᱟᱱᱟ᱾ ᱞᱚᱥᱚᱫᱚᱜ ᱠᱟᱱᱟ ᱠᱚ᱾
ᱦᱩᱸᱻ ᱚᱱᱟ ᱛᱚ ᱮᱠᱪᱩᱭᱮᱞᱤ ᱟᱹᱰᱤ ᱚᱱᱟ ᱛᱚ ᱮᱠᱪᱩᱭᱮᱞᱤ ᱟᱹᱰᱤ ᱠᱷᱟᱨᱟᱯ ᱡᱤᱱᱤᱥ ᱜᱮ ᱦᱳᱭᱳᱜ
ᱦᱳᱭ᱾ ᱛᱟᱨᱯᱚᱨ ᱥᱳᱥᱟᱞ ᱢᱤᱰᱤᱭᱟ ᱠᱚᱨᱮ ᱫᱚᱢᱮ ᱠᱚ ᱠᱟᱹᱴᱤᱡ ᱠᱚ ᱧᱮᱞᱚᱜ ᱠᱟᱱᱟ ᱛᱚ᱾
ᱦᱩᱸᱻ ᱦᱩᱸ᱾
ᱚᱱᱟ ᱠᱷᱟᱹᱛᱤᱨ ᱜᱮ ᱠᱟᱹᱴᱤᱡ ᱟᱹᱞᱤᱧ ᱟᱨᱫᱟᱥ ᱞᱤᱧ ᱫᱚᱦᱚᱭᱟ, ᱪᱮᱫᱟᱜ ᱥᱮ ᱱᱚᱣᱟ ᱫᱚ ᱠᱟᱹᱴᱤᱡ ᱵᱟᱝ ᱠᱚᱨᱟᱣ ᱜᱮ ᱩᱪᱤᱛ ᱠᱟᱱ ᱛᱟᱵᱚᱱᱟ᱾
ᱦᱩᱸ ᱦᱩᱸ᱾ ᱚᱱᱟ ᱫᱚ ᱴᱷᱤᱠ ᱠᱟᱱᱟ ᱛᱚ᱾
ᱦᱳᱭ᱾
ᱡᱮᱢᱚᱱ ᱟᱨᱚ ᱢᱟᱹᱭ ᱵᱟᱹᱵᱩ ᱛᱟᱠᱚ ᱠᱚ ᱦᱟᱨᱟᱜ ᱠᱟᱱᱟ ᱥᱮ᱾ ᱚᱱᱠᱟ ᱜᱮ ᱡᱩᱫᱤ ᱪᱟᱞᱟᱜᱼᱟ, ᱛᱟᱦᱞᱮ ᱩᱝᱠᱩ ᱦᱚᱸ ᱛᱚ
ᱢᱟᱱᱮ
ᱟᱹᱰᱤ ᱤᱭᱟᱹ ᱡᱷᱟᱢᱮᱞᱟ ᱨᱮ ᱢᱟᱱᱮ ᱫᱤᱱᱠᱟᱞ ᱵᱦᱩ ᱤᱭᱟᱹ ᱪᱟᱞᱟᱜ-ᱟ ᱥᱮ
ᱦᱚ ᱦᱳᱭ ᱩᱱᱠᱩ ᱦᱚᱸ ᱧᱮᱞ ᱠᱟᱛᱮᱫ ᱠᱚ ᱥᱮᱬᱟᱭᱟ ᱦᱳᱭ
ᱡᱮᱢᱚᱱ ᱱᱚᱜ-ᱚᱭ ᱡᱮᱢᱚᱱ ᱜᱟᱯᱟ ᱢᱮᱭᱟᱝ- ᱢᱮᱭᱟᱝ ᱡᱮᱢᱚᱱ ᱦᱩᱞ ᱢᱟᱦᱟ
ᱦᱳᱭ
ᱯᱨᱳᱜᱨᱟᱢ ᱠᱚ ᱵᱚᱦᱩᱛ ᱨᱚᱠᱚᱢ ᱡᱤᱱᱤᱥ ᱠᱚᱠᱚ ᱫᱚᱦᱚᱭ ᱜᱮᱭᱟ ᱠᱤᱱᱛᱩ ᱚᱱᱟ ᱠᱚᱫᱚ ᱮᱠᱪᱩᱭᱮᱞᱤ ᱟᱵᱚ ᱥᱟᱱᱛᱟᱲᱟᱜ ᱫᱚ ᱚᱱᱟ ᱫᱚ ᱩᱱᱦᱤᱞᱳᱜ ᱫᱚ ᱤᱭᱟᱹ ᱡᱤᱱᱤᱥ ᱫᱚ ᱵᱟᱝ ᱠᱟᱱᱟ
ᱦᱳᱭ
ᱡᱮᱢᱚᱱ ᱯᱷᱟᱱᱥᱮᱱ ᱠᱚᱠᱚ ᱫᱚᱦᱚᱭ ᱜᱮᱭᱟ ᱦᱟᱱᱟ ᱱᱤᱭᱟᱹ ᱠᱚ
ᱚᱱᱟ ᱫᱚ ᱛᱤᱨᱤᱥᱮ ᱡᱩᱱ ᱛᱚ ᱟᱵᱚᱣᱟᱜ ᱨᱟᱹᱥᱠᱟᱹ ᱞᱮᱠᱟᱱ ᱫᱤᱱ ᱫᱚ ᱵᱟᱝ ᱠᱟᱱᱟ ᱟᱵᱚᱣᱟᱜ ᱫᱩᱠᱷ ᱫᱟᱹᱵᱤᱭᱟᱹ ᱱᱤᱭᱮ ᱫᱤᱱ ᱠᱟᱱ ᱛᱟᱵᱚᱱᱟ᱾
ᱦᱮᱸ
ᱮᱭ ᱠᱟᱨᱚᱱ ᱛᱮ ᱚᱱᱟ ᱨᱮᱫᱚ ᱫᱚᱦᱚ ᱫᱚ ᱵᱟᱝ ᱩᱪᱤᱛ ᱜᱮ ᱠᱟᱱᱟ
ᱦᱮᱸ ᱟᱹᱞᱤᱧ ᱞᱤᱧ ᱧᱮᱞ ᱵᱟᱲᱟ ᱠᱮᱫᱟ ᱥᱳᱥᱟᱞ ᱢᱤᱰᱤᱭᱟ ᱨᱮ ᱮᱢ ᱵᱟᱲᱟ ᱟᱠᱟᱫᱟ ᱠᱚ
ᱦᱳᱭ
ᱚᱱᱟ ᱫᱚ ᱮᱠᱪᱩᱭᱮᱞᱤ ᱫᱚᱦᱚ ᱫᱚ ᱵᱟᱝ ᱴᱷᱤᱠᱟ
ᱦᱳᱭ ᱛᱟᱦᱞᱮ ᱦᱮᱸ ᱞᱟᱹᱭᱵᱤᱱ
ᱩᱱᱦᱤᱞᱜ ᱫᱚ ᱟᱵᱚᱣᱟᱜ ᱫᱚ ᱟᱹᱰᱤ ᱤᱭᱟᱹ ᱨᱮᱱᱟᱜ ᱫᱤᱱ ᱠᱟᱱ ᱛᱟᱵᱚᱱᱟ ᱥᱮ
ᱦᱳᱭ ᱵᱟᱝ ᱟᱸᱡᱚᱢ ᱴᱷᱤᱠᱟᱹᱜ ᱠᱟᱱᱟ
ᱟᱨ ᱮᱠᱪᱩᱭᱮᱞᱤ ᱟᱵᱚ ᱥᱟᱱᱛᱟᱲ ᱠᱚᱫᱚ ᱧᱤᱫᱟᱹ ᱵᱮᱲᱟ ᱚᱨᱜᱮᱥᱴᱟᱨ ᱠᱚᱠᱚ ᱦᱩᱭᱩᱜ ᱠᱟᱱᱟ ᱚᱱᱟ ᱠᱚᱫᱚ ᱚᱱᱟ ᱠᱚᱦᱚᱸ ᱵᱟᱹᱲᱤᱡ ᱡᱤᱱᱤᱥ ᱠᱟᱱᱟ᱾
ᱦᱳᱭ ᱵᱟᱹᱲᱤᱡ ᱡᱤᱱᱤᱥ ᱠᱟᱱᱟ ᱮᱠᱯᱚᱨᱮ ᱱᱚᱝᱠᱟ ᱫᱚ ᱢᱟᱱᱮ ᱵᱚᱱᱫᱚ ᱜᱮ ᱩᱪᱤᱛ ᱠᱟᱱᱟ᱾
ᱦᱮᱸᱻᱦᱮᱸ
ᱟᱨ ᱵᱚᱱᱫᱚ ᱞᱮᱠᱷᱟᱡ ᱠᱷᱟᱱ ᱵᱚᱱᱫᱚ ᱞᱮᱠᱷᱟᱡ ᱫᱚ ᱵᱷᱟ. ᱞᱤ ᱜᱮ ᱦᱩᱭᱩᱜᱼᱟ᱾
ᱦᱮᱸ ᱚᱱᱟ ᱫᱚ ᱱᱟᱯᱟᱭᱚᱜᱼᱟ᱾
ᱪᱮᱫᱟᱜ ᱥᱮ ᱢᱟᱹᱭ-ᱵᱟᱹᱵᱩ ᱛᱮᱠᱚ ᱛᱚᱠᱷᱚᱱ ᱫᱚ ᱠᱟᱹᱴᱤᱡ ᱯᱟᱲᱦᱟᱜ ᱠᱚᱦᱚᱸ ᱠᱚ ᱪᱮᱫ ᱮᱱᱛᱮ
ᱦᱮᱸᱻᱦᱮᱸ
ᱟᱨ ᱵᱮᱥᱤ ᱠᱚ ᱤᱭᱟᱹᱜ-ᱟ
ᱟᱨ ᱵᱟᱝᱠᱷᱟᱱ ᱫᱚ ᱱᱚᱝᱠᱟ ᱦᱚᱭ ᱤᱫᱤ ᱞᱮᱱᱠᱷᱟᱱ ᱫᱚ
ᱦᱚᱭ ᱛᱟᱯᱚᱨ ᱯᱟᱲᱦᱟᱣ ᱵᱟᱝ ᱠᱟᱛᱮᱫ ᱵᱟᱠᱷᱟᱡ ᱚᱱᱠᱩᱣᱟᱜ ᱴᱟᱱ ᱫᱚ ᱮᱴᱟ ᱥᱮᱱᱜᱮ ᱛᱟᱦᱮᱱ ᱛᱟᱠᱚᱣᱟ
ᱱᱚᱣᱟ ᱫᱚ ᱴᱷᱤᱠ ᱠᱟᱛᱷᱟ ᱠᱟᱱ ᱜᱮᱭᱟ ᱛᱚ ᱟᱫᱚ
ᱦᱮᱸ ᱞᱟᱹᱭ ᱵᱤᱱ
ᱞᱟᱹᱭ ᱫᱟᱞᱤᱧ
ᱦᱮᱸ
ᱚᱱᱟ ᱠᱚᱫᱚ ᱵᱚᱱᱫᱚ ᱞᱮᱠᱷᱟᱱ ᱜᱮ ᱵᱷᱟᱜᱤᱜᱼᱟ ᱟᱫᱚ ᱟᱹᱵᱤᱱ ᱪᱮᱫ ᱵᱤᱱ ᱞᱟᱹᱭᱟ?